ᱦᱮᱸ ᱜᱚᱝᱠᱮ ᱡᱚᱦᱟᱨ ᱜᱮ᱾
ᱦᱳᱭ ᱜᱚᱝᱠᱮ ᱡᱚᱦᱟᱨ ᱜᱮ, ᱠᱞᱤᱭᱟᱨᱞᱤ ᱟᱸᱡᱚᱢᱚᱜ ᱠᱟᱱᱟ?
ᱦᱚᱭ ᱜᱚᱝᱠᱮ ᱟᱸᱡᱚᱢᱚᱜ ᱠᱟᱱ ᱜᱮᱭᱟ᱾
ᱟᱪᱪᱷᱟ ᱪᱷᱟ ᱚᱵᱳᱥᱥᱳᱭ ᱟᱵᱤᱱᱟᱜ ᱦᱚᱸ ᱟᱸᱡᱚᱢᱚᱜ ᱠᱟᱱᱟ ᱱᱟᱯᱟᱭ ᱜᱮ᱾
ᱦᱳᱭ᱾
ᱜᱚᱝᱠᱮ ᱛᱟᱯᱚᱨ ᱦᱚᱸᱜᱼᱚᱭ ᱫᱩᱲᱩᱵ ᱵᱟᱲᱟᱣᱭ ᱡᱚᱢ ᱵᱟᱲᱟ ᱠᱟᱛᱮᱜ ᱢᱚᱴᱟᱢᱩᱴᱤ ᱫᱩᱲᱩᱵ ᱵᱟᱲᱟ ᱦᱳᱣ ᱠᱟᱱᱟ ᱠᱟᱴᱤᱡ ᱡᱤᱨᱟᱹᱣ ᱦᱩᱣᱩᱜ ᱠᱟᱱᱟ, ᱟᱨᱚ ᱱᱟᱜ ᱫᱷᱩᱨᱟᱣ ᱦᱩᱭᱩᱜ-ᱟ ᱠᱟᱹᱢᱤ ᱠᱚ᱾ ᱛᱟᱞᱦᱮ ᱜᱚᱝᱠᱮ ᱟᱵᱤᱱ ᱜᱮ ᱪᱮᱫ ᱠᱚᱵᱤᱱ ᱪᱤᱠᱟᱹ ᱵᱟᱲᱟᱭ ᱫᱟ?
ᱟᱹᱞᱤᱧ ᱦᱚᱸ ᱦᱚᱸᱜᱼᱚᱭ ᱡᱚᱢ ᱵᱟᱲᱟ ᱠᱟᱛᱮᱜ ᱞᱤᱧ ᱫᱩᱲᱩᱵ ᱠᱟᱱᱟ ᱱᱚᱛᱮ ᱦᱟᱸᱜ ᱠᱷᱮᱛ ᱥᱮᱫ᱾
ᱚ ᱚᱵᱚᱥᱥᱳᱭ ᱟᱰᱤ ᱱᱟᱯᱟᱭ᱾
ᱨᱮᱜᱮ ᱞᱤᱧ ᱫᱩᱲᱩᱵ ᱠᱟᱱᱟ᱾
ᱚ᱾ ᱚᱵᱚᱥᱥᱳᱭ ᱯᱨᱟᱠᱨᱤᱛᱤᱠ ᱨᱮᱱᱟᱜ ᱱᱟᱜ ᱥᱚᱱᱫᱳᱨᱡᱚ ᱵᱤᱱ
ᱦᱮᱸ ᱜᱚᱝᱠᱮ ᱞᱟᱹᱭ ᱵᱮᱱ᱾
ᱞᱟᱹᱭ ᱫᱟᱞᱤᱧ ᱯᱨᱟᱠᱨᱤᱛᱤᱠ ᱨᱮᱱᱟᱜ ᱥᱚᱱᱫᱳᱨᱡᱚ ᱟᱵᱤᱱ ᱜᱮᱵᱤᱱ ᱵᱩᱡᱽ ᱛᱤᱣᱟᱹᱜ ᱫᱟᱲᱮᱜ ᱠᱟᱱᱟ ᱵᱟᱝ?
ᱦᱳᱭ᱾
ᱮᱠᱟᱞ ᱡᱚᱨᱩᱨ ᱠᱟᱱ ᱜᱮᱭᱟ, ᱱᱤᱛ ᱚᱠᱛᱚ ᱨᱮ ᱡᱟᱦᱟᱸ ᱞᱮᱠᱟ ᱧᱮᱞᱚᱜᱚᱜ ᱠᱟᱱᱟ ᱥᱮ ᱡᱮ ᱟᱵᱚᱨᱮᱱ ᱪᱮᱬᱮ ᱪᱩᱯᱲᱤ ᱦᱚᱸᱠᱚ ᱟᱫᱚᱜ ᱠᱟᱱᱟ᱾ ᱚᱱᱛᱮ ᱟᱵᱚᱨᱮᱱ ᱡᱤᱵᱽ ᱡᱤᱭᱟᱹᱞᱤ ᱠᱚᱦᱚᱸ ᱩᱱᱠᱩ ᱦᱚᱸᱠᱚ ᱟᱫ ᱪᱟᱵᱟᱜ ᱠᱟᱱᱟ᱾
ᱛᱚ ᱱᱟᱜ ᱫᱟᱭᱵᱷᱟᱨ ᱫᱚ ᱥᱟᱱᱟᱢ ᱜᱮ ᱟᱵᱚᱱᱟᱜ ᱠᱟᱱ ᱜᱮᱭᱟ, ᱦᱮᱸ᱾ ᱩᱱᱠᱩ ᱠᱚ ᱛᱟᱦᱮᱸ ᱞᱮᱱᱠᱷᱟᱱ ᱟᱵᱚᱱᱟᱜ ᱟᱹᱰᱤ ᱮᱸ ᱱᱟᱯᱟᱭ ᱛᱮᱵᱚᱱ ᱛᱟᱦᱮᱱᱟ ᱢᱤᱫ ᱥᱟᱶᱛᱮ᱾ ᱥᱮ ᱪᱮᱫ ᱜᱚᱝᱠᱮ?